ᱦᱟᱞᱳ,
ᱡᱚᱦᱟᱨ ᱜᱮ ᱜᱚᱝᱠᱮ,
ᱦᱮᱸ, ᱡᱚᱦᱟᱨ ᱜᱮ ᱜᱚᱝᱠᱮ ᱱᱟᱯᱟᱭ ᱵᱟᱲᱟ ᱜᱮᱛᱚ?
ᱦᱮᱸ, ᱱᱟᱯᱟᱭ ᱵᱟᱲᱟ ᱜᱮ᱾
ᱳ ᱪᱮᱫ ᱠᱚ ᱪᱮᱠᱟ ᱵᱟᱲᱟᱭ ᱦᱩᱭᱩᱜ ᱠᱟᱱᱟ ᱛᱟᱦᱚᱞᱮ?
ᱱᱚᱜᱼᱚᱭ ᱱᱤᱛᱚᱜ ᱦᱚᱭ ᱠᱚ ᱥᱮ ᱠᱟᱹᱴᱤᱡ ᱫᱩᱲᱩᱵ ᱵᱟᱲᱟ ᱦᱩᱭ ᱟᱠᱟᱱᱟ ᱚᱲᱟᱜ ᱠᱚᱨᱮ ᱫᱚ ᱞᱚᱞᱚ ᱜᱮ ᱵᱩᱡᱷᱟᱹᱜ ᱠᱟᱱᱟ᱾ ᱚᱱᱟᱛᱮ ᱠᱟᱹᱴᱤᱡ ᱵᱟᱨᱦᱮ ᱥᱮᱫ ᱫᱩᱲᱩᱵ ᱦᱩᱭ ᱟᱠᱟᱱᱟ᱾
ᱦᱚᱭ
ᱟᱪᱪᱷᱟ, ᱜᱚᱝᱠᱮ
ᱦ
ᱠᱤᱪᱷᱩ ᱠᱩᱠᱞᱤ ᱢᱤᱫᱴᱤᱡ ᱛᱟᱦᱮᱸ ᱠᱟᱱ ᱛᱤᱧᱟᱹ ᱤᱧᱟᱜ?
ᱟᱪᱪᱷᱟ, ᱦᱮᱸ ᱢᱟ ᱞᱟᱹᱭ ᱦᱮᱸ ᱞᱟᱹᱭᱢᱮ
ᱟᱪᱪᱷᱟ, ᱟᱵᱚ ᱡᱟᱦᱟᱸ ᱥᱚᱢᱟᱡᱽ ᱨᱮᱵᱚ ᱛᱟᱦᱮᱱ ᱜᱮᱭᱟ ᱟᱨ ᱱᱤᱛ ᱱᱮᱛᱟᱨ ᱫᱚ ᱠᱤᱪᱷᱩ ᱠᱤᱪᱷᱩ ᱦᱚᱲ ᱚᱞᱚᱜ ᱯᱟᱲᱦᱟᱣ ᱨᱮᱠᱚᱦᱚᱸ ᱠᱚ ᱦᱮᱡ ᱟᱠᱟᱱ ᱜᱮᱭᱟ᱾ ᱟᱫᱚ ᱡᱟᱦᱟᱸᱱᱟᱜ ᱥᱚᱢᱟᱡᱽ ᱩᱛᱱᱟᱹᱣ ᱟᱨ ᱞᱟᱦᱟ ᱪᱟᱞᱟᱜ ᱨᱮ ᱟᱹᱰᱤᱜᱟᱱ ᱮᱴ ᱮᱸᱴᱠᱮᱴᱚᱲᱮᱜ ᱠᱟᱱᱟ ᱠᱤᱪᱷᱩ ᱥᱤᱠᱠᱷᱤᱛᱚ ᱦᱚᱲ, ᱥᱟᱶᱛᱮ ᱠᱤᱪᱷᱩ ᱵᱟᱝ ᱥᱤᱠᱠᱷᱤᱛᱚ ᱦᱚᱲ ᱥᱟᱞᱟᱜ ᱢᱟᱱᱮ ᱦᱚᱲ ᱠᱚ ᱤᱫᱤ ᱠᱟᱛᱮᱫ ᱪᱮᱫ ᱞᱮᱠᱟ ᱡᱩᱫᱤ ᱧᱮᱞᱚᱜᱼᱟ, ᱥᱟᱶᱛᱟ ᱨᱮᱠᱚ ᱫᱚᱦᱚ ᱠᱟᱜᱼᱟ ᱦᱟᱺᱰᱤ ᱧᱩ ᱵᱩᱞ ᱠᱩ ᱦᱚᱲ᱾ ᱦᱮᱸ ᱮᱵᱟᱨ ᱱᱚᱣᱟ ᱠᱤᱱᱛᱩ ᱪᱤᱱᱛᱟᱹ ᱵᱷᱟᱵᱱᱟ ᱵᱟᱹᱱᱩᱜᱼᱟ ᱱᱮᱛᱟᱨ ᱨᱮᱱ ᱡᱟᱦᱟᱸ ᱥᱤᱠᱷᱱᱟᱹᱛ ᱦᱚᱲ ᱠᱚ ᱩᱱᱠᱩᱣᱟᱜ ᱠᱤᱱᱛᱩ ᱱᱚᱣᱟ ᱫᱚ ᱵᱟᱹᱱᱩᱜᱼᱟ ᱦᱟᱸᱜ ᱮᱵᱟᱨ ᱩᱱᱠᱩ ᱪᱤᱱᱛᱟᱹᱭᱟ ᱞᱟᱯᱷᱟᱝ ᱥᱮᱫ ᱥᱮ ᱞᱟᱦᱟ ᱥᱮᱫ ᱪᱮᱫ ᱞᱮᱠᱟ ᱪᱟᱞᱟᱣ ᱜᱟᱱᱚᱜ, ᱟᱨ ᱚᱱᱟ ᱡᱟᱭᱜᱟ ᱨᱮ ᱩᱱᱠᱩ ᱵᱟᱠᱚ ᱯᱚᱴᱟᱜ ᱠᱟᱱᱟ ᱥᱮ ᱵᱟᱝ ᱦᱩᱭᱩᱜ ᱠᱟᱱᱟ ᱮᱵᱟᱨ ᱱᱩᱠᱩ ᱤᱫᱤ ᱠᱟᱛᱮᱫ ᱢᱤᱫ-ᱵᱟᱨ ᱠᱟᱛᱷᱟ ᱞᱟᱹᱭ ᱵᱮᱱ ᱥᱮ? ᱪᱮᱫ ᱞᱮᱠᱟ ᱦᱩᱭᱩᱜ ᱠᱟᱱᱟ ᱪᱮᱫ ᱞᱮᱠᱟ ᱠᱟᱱᱟ ᱵᱟᱭ ᱪᱤᱠᱟᱹ ᱠᱟᱱᱟ ᱪᱤᱠᱟᱹ ᱜᱟᱱᱚᱜᱼᱟ ᱦᱮᱸ ᱦᱩᱸ
ᱥᱟᱶᱛᱟ ᱠᱚ ᱫᱚᱦᱚ ᱟᱠᱟᱜ ᱟᱛᱳ ᱨᱮᱱ ᱦᱚᱲ ᱵᱟ ᱨᱮᱸᱜᱮᱡ ᱛᱮ ᱫᱤᱱᱟᱹᱢ ᱠᱟᱹᱢᱤᱭᱟᱹ ᱦᱚᱲᱮᱢ ᱞᱟᱹᱭ ᱫᱟᱲᱮᱭᱟᱜᱼᱟ ᱢᱤᱫ ᱠᱟᱛᱷᱟ ᱛᱮ ᱥᱮ ᱪᱮᱫ?
ᱦᱮᱸ ᱦᱮᱸ
ᱟᱨ ᱯᱟᱨᱜᱟᱱᱟ ᱵᱟᱝ ᱚᱱᱠᱟ ᱞᱟᱯᱷᱟᱝ ᱥᱮᱪᱮᱫ ᱡᱟᱦᱟᱸᱭ ᱟᱵᱚ ᱥᱚᱢᱟᱡᱽ ᱨᱮᱱ ᱢᱮᱱᱟᱜ ᱠᱚᱣᱟ᱾
ᱦᱮᱸ
ᱩᱱᱠᱩ ᱠᱚ ᱠᱷᱚᱡᱚᱜ ᱠᱟᱱᱟ ᱡᱮ ᱟᱵᱚ ᱫᱚ ᱮᱴᱟᱜ ᱡᱟᱹᱛᱤ ᱞᱮᱠᱟ ᱮᱴᱟᱜ ᱤᱭᱟᱹ ᱞᱮᱠᱟ ᱟᱵᱚ ᱦᱚᱵᱚᱱ ᱞᱟᱦᱟᱜ ᱢᱟ᱾ ᱩᱱᱠᱩ ᱫᱚ ᱟᱵᱚ ᱩᱱᱠᱩ ᱫᱚ ᱠᱤᱪᱷᱩ ᱠᱤᱪᱷᱩ ᱠᱟᱹᱢᱤ ᱜᱮ ᱟᱵᱚᱣᱟᱜ ᱥᱚᱢᱟᱡᱽ ᱨᱮᱱᱟᱜ ᱟᱵᱚ ᱡᱟ ᱟᱵᱚ ᱥᱟᱶᱛᱟ ᱨᱮᱱᱟᱜ ᱠᱤᱪᱷᱩ ᱠᱤᱪᱷᱩ ᱠᱟᱹᱢᱤ ᱜᱮᱠᱚ ᱥᱟᱵ ᱠᱟᱛᱮᱫ ᱩᱱᱠᱩ ᱫᱚ ᱞᱟᱯᱷᱟᱝ ᱥᱮᱫ ᱥᱮᱱᱚᱜ ᱥᱟᱱᱟᱭᱮᱫ ᱠᱚ᱾
ᱦᱮᱸ ᱦᱩᱸ
ᱟᱨ ᱢᱮᱱᱠᱷᱟᱱ ᱱᱟᱱᱠᱩᱞ ᱟᱵᱚ ᱡᱟᱦᱟᱸᱭ ᱫᱤᱱᱟᱹᱢ ᱠᱟᱹᱢᱤ ᱦᱚᱲ ᱵᱟ ᱟᱹᱛᱩ ᱦᱚᱲ ᱩᱱᱠᱩ ᱫᱚᱠᱚ ᱠᱷᱚᱡᱚᱜ ᱠᱟᱱᱟ ᱡᱮ ᱟᱵᱚ ᱫᱚ ᱟᱵᱚᱣᱟᱜ ᱡᱟᱦᱟᱸ ᱞᱟᱭ -ᱞᱟᱠᱪᱟᱨ ᱟᱹᱨᱤᱪᱟᱹᱞᱤ ᱢᱮᱱᱟᱜ ᱟᱠᱟᱫ ᱛᱟᱵᱚᱱᱟ ᱯᱩᱨᱟᱹ ᱥᱮᱢ ᱤᱱᱟᱹ ᱠᱚ ᱠᱚᱯᱤ ᱟᱛᱮ ᱜᱮ ᱵᱟ ᱚᱱᱟ ᱠᱚ ᱟᱛᱮ ᱜᱮᱵᱚᱱ ᱞᱟᱦᱟᱜ-ᱢᱟ᱾ ᱚᱱᱟ ᱵᱮᱜᱚᱨ ᱫᱚ ᱟᱞᱚ᱾ ᱢᱮᱱᱠᱷᱟᱱ ᱞᱟᱯᱷᱟᱝ ᱥᱮᱪᱮᱫ ᱠᱚ ᱫᱚᱠᱚ ᱪᱤᱱᱛᱟᱹᱭᱼᱟ ᱡᱮ ᱚᱱᱟ ᱠᱚᱦᱚᱸ ᱠᱤᱪᱷᱩ ᱠᱤᱪᱷᱩ ᱫᱚ ᱥᱠᱨᱤᱯ ᱫᱚᱨᱠᱟᱨ ᱵᱟᱝ ᱟᱨ ᱵᱟᱝ ᱮᱲᱟᱣ ᱫᱚᱨᱠᱟᱨ ᱱᱚᱝᱠᱟ ᱠᱚ ᱢᱚᱱᱮᱭᱟ᱾ ᱡᱟᱨ ᱠᱟᱨᱚᱱ ᱠᱟᱛᱷᱟ ᱵᱟᱝ ᱯᱟᱱᱛᱮᱜ ᱠᱟᱱᱟ᱾
ᱟᱪᱪᱷᱟ᱾
ᱵᱟᱝ ᱯᱟᱱᱛᱮ ᱞᱮᱠᱷᱟᱱ ᱜᱮ ᱟᱫᱚ ᱩᱱ ᱫᱚᱠᱚ ᱦᱟᱹᱱᱠᱩ ᱦᱚᱸ ᱵᱟᱝ ᱜᱩᱡᱩᱜ ᱵᱩᱡᱩᱜ ᱠᱟᱱᱟ ᱩᱱᱠᱩ ᱦᱚᱸ ᱵᱟᱝᱠᱚ ᱵᱩᱡᱷᱟᱹᱜ ᱠᱟᱱᱟ᱾ ᱟᱫᱚ ᱚᱱᱟ ᱵᱩᱡᱷᱟᱹᱣ ᱵᱩᱯᱩᱡᱷᱟᱹᱣ ᱫᱚ ᱱᱚᱝᱠᱟ ᱠᱟᱛᱮ ᱦᱩᱭᱩᱜᱼᱟ᱾
ᱦᱮᱸ
ᱟᱹᱛᱩ ᱦᱚᱲᱢᱟ ᱵᱟᱝ ᱟᱨ ᱟᱡᱟᱜ ᱠᱟᱛᱷᱟ ᱵᱟᱢ ᱟᱸᱡᱚᱢ ᱞᱮᱛᱟᱭ ᱠᱷᱟᱱ ᱫᱚ ᱦᱟᱸ ᱦᱩᱸ ᱟᱜ-ᱛᱟᱢᱟᱭ ᱵᱟ ᱦᱮᱸ ᱥᱟᱨᱤᱭᱟᱜ ᱛᱟᱢᱟᱭ ᱢᱮᱱᱠᱷᱟᱱ ᱢᱚᱱᱮ ᱠᱷᱚᱱ ᱫᱚ ᱵᱟᱭ ᱟᱯᱱᱟᱨ ᱞᱮᱫ ᱦᱮ ᱸ ᱟᱨ ᱩᱱᱠᱩ ᱞᱟᱯᱷᱟᱝ ᱥᱮᱪᱮᱫ ᱠᱷᱚᱡ ᱫᱚᱭ ᱱᱚᱝᱠᱟ ᱠᱚ ᱩᱭᱦᱟᱹᱨ-ᱟ ᱡᱮ ᱤᱧ ᱫᱚ ᱱᱚᱝᱠᱟ ᱞᱟᱹᱭ ᱵᱟᱲᱟ ᱟᱠᱟᱫ ᱠᱚᱣᱟ ᱵᱟᱠᱚ ᱟᱸᱡᱚᱢ ᱞᱮᱫ ᱛᱤᱧᱟᱹ ᱱᱟᱝᱠᱷᱟᱱ ᱟᱫᱚ ᱡᱟᱦᱟᱸᱭᱮᱱ ᱜᱮᱠᱚ ᱪᱮᱫ ᱠᱚ ᱪᱤᱠᱟᱹᱭᱟ ᱵᱟᱠᱚ ᱪᱤᱠᱟ ᱟᱠᱚ ᱠᱚ ᱵᱟᱲᱟᱭᱟ᱾ ᱱᱚᱜᱼᱚ ᱱᱚᱣᱟ ᱢᱤᱫᱴᱮᱱ ᱪᱤᱱᱛᱟᱹ ᱵᱷᱟᱵᱽᱱᱟ ᱱᱚᱜᱼᱚ ᱱᱚᱣᱟ ᱵᱷᱮᱜᱟᱨ ᱵᱷᱮᱜᱟᱨ ᱪᱤᱱᱛᱟᱹ ᱫᱚ ᱱᱚᱜᱼ ᱱᱚᱝᱠᱟ ᱵᱷᱮᱜᱟᱨ-ᱚᱜ ᱛᱟᱵᱚᱱᱟ ᱦᱮᱸᱥ ᱡᱟᱨ ᱠᱟᱨᱚᱱᱮ ᱟᱫᱚ ᱱᱚᱣᱟ ᱫᱚ ᱵᱟᱝ ᱜᱟᱯᱟᱱᱚᱜ ᱛᱟᱵᱚᱱᱟ ᱠᱟᱛᱷᱟ ᱠᱚᱫᱚ᱾
ᱟᱪᱪᱷᱟ ᱤᱧ ᱞᱟᱹᱭ ᱩᱱᱠᱩ ᱵᱟᱨᱭᱟ ᱡᱟᱦᱟᱸ ᱦᱚᱲ ᱠᱚ ᱡᱟᱦᱟᱸ ᱫᱚ ᱦᱟᱸᱜ ᱟᱵᱚ ᱵᱟᱝ ᱯᱟᱲᱦᱟᱣᱮᱱ ᱦᱚᱲ ᱠᱚ ᱟᱨ ᱥᱤᱠᱷᱤᱛ ᱦᱚᱲ ᱠᱚ ᱩᱱᱠᱩᱣᱟᱜ ᱚᱠᱟ ᱚᱠᱟ ᱠᱟᱛᱷᱟ ᱠᱚᱫᱚ ᱤᱢᱯᱚᱴᱮᱱᱴ ᱧᱚᱜ ᱜᱮᱭᱟ ᱡᱮᱢᱚᱱ ᱧᱩ ᱫᱤᱠ ᱠᱷᱚᱱ ᱧᱩ ᱫᱚ ᱟᱵᱚᱨᱮᱱ ᱦᱚᱲ ᱦᱟᱯᱲᱟᱢ ᱠᱚ ᱩᱱᱠᱩ ᱠᱚ ᱢᱚᱱᱮ ᱜᱮᱭᱟ ᱴᱷᱤᱠ ᱜᱮᱭᱟ ᱦᱟᱸᱜ ᱦᱮᱸ ᱯᱟᱹᱦᱤᱞ ᱨᱮᱱ ᱦᱚᱲ ᱠᱚᱨᱟᱣ ᱟᱹᱜᱩ ᱠᱟᱫᱛᱮ ᱥᱤᱠᱤᱛᱩ ᱦᱚᱲ ᱠᱚ ᱵᱟᱝᱠᱚ ᱢᱚᱱᱮ ᱜᱮᱭᱟ ᱛᱟᱨᱯᱚᱨᱮ ᱨᱩᱢ ᱠᱚ ᱵᱟ ᱵᱚᱸᱜᱟ ᱠᱚ ᱚᱱᱟ ᱠᱚᱫᱚ ᱮᱴᱟᱜ ᱨᱚᱠᱚᱢ ᱜᱮᱭᱟ ᱪᱤᱠᱛᱮ ᱠᱚ ᱵᱟᱠᱚ ᱢᱟᱱᱟᱼᱟ ᱚᱱᱠᱟ ᱠᱤᱪᱷᱩ ᱰᱤᱯᱷᱟᱨᱮᱱᱥ ᱠᱚᱵᱤᱱ ᱞᱟᱹᱭ ᱞᱮᱠᱷᱟᱱ ᱡᱟᱦᱟᱸ ᱫᱚ ᱦᱚᱭᱛᱚ ᱢᱟᱱᱟᱣ ᱜᱟᱱ ᱠᱚ ᱠᱤᱱ ᱫᱚ ᱵᱟᱠᱚ ᱢᱟᱱᱟᱣᱟ
ᱟᱥᱚᱞᱮ ᱜᱚᱝᱠᱮ ᱯᱟᱹᱦᱤᱞ ᱡᱟᱦᱟᱸ ᱟᱹᱨᱤᱪᱟᱹᱞᱤ ᱛᱟᱦᱮᱸ ᱠᱟᱱ ᱛᱟᱠᱚᱮ ᱫᱚ ᱵᱟᱝ ᱯᱟᱹᱦᱤᱞ ᱡᱟᱦᱟᱸ ᱞᱮᱠᱟ ᱛᱟᱦᱮᱸ ᱠᱟᱱᱟ ᱚᱱᱟ ᱞᱮᱠᱟᱛᱮ ᱡᱩᱫᱤᱢ ᱧᱮᱞᱟ ᱟᱢ ᱟᱹᱰᱤ ᱥᱚᱨᱮᱥ ᱮᱵᱚᱝ ᱟᱹᱰᱤ ᱥᱟᱹᱨᱤ ᱛᱟᱦᱮᱸ ᱠᱟᱱᱟ ᱦᱮᱸᱥᱮ ᱱᱤᱛᱚᱜ ᱫᱚ ᱢᱟᱱᱟᱣ ᱵᱟᱛᱟᱣ ᱠᱚᱦᱚᱸ ᱵᱟᱹᱱᱩᱜ ᱠᱚᱣᱟ ᱾ ᱮᱵᱚᱝ ᱛᱤᱱᱟᱹᱜ ᱴᱟᱜ ᱮᱲᱮ ᱠᱟᱛᱷᱟ ᱞᱟᱹᱭ ᱜᱟᱱᱚᱜᱼᱟ ᱮᱵᱚᱝ ᱛᱤᱱᱟᱹᱜ ᱴᱟᱜ ᱦᱚᱲ ᱮᱲᱮ ᱜᱟᱱᱚᱜᱼᱟ ᱚᱱᱮ ᱚᱱᱠᱟᱱᱟᱜ ᱠᱟᱹᱢᱤ ᱵᱟᱝ ᱚᱱᱠᱟᱱᱟᱜ ᱨᱚᱲ ᱨᱚᱯᱚᱲ ᱜᱮ ᱵᱟᱹᱲᱛᱤ ᱢᱮᱱᱟᱜ ᱟᱠᱟᱫᱟ ᱡᱟᱨᱠᱟᱨᱚᱱᱮ ᱵᱚᱸᱜᱟ ᱵᱩᱨᱩ ᱫᱚ ᱩᱱ ᱥᱚᱢᱚᱭ ᱠᱚ ᱦᱤᱡᱩᱜ ᱛᱟᱦᱮᱱᱟ ᱮᱢᱚᱱ ᱠᱤ ᱮᱭ ᱠᱷᱟᱹᱛᱤᱨ ᱛᱮ ᱡᱟᱦᱟᱸ ᱫᱚ ᱥᱟᱹᱨᱤ ᱵᱮᱵᱦᱟᱨ ᱥᱟᱹᱨᱤ ᱨᱚᱲ
ᱯᱟᱹᱛᱭᱟᱹᱣ ᱚᱱᱟ ᱠᱷᱟᱹᱛᱤᱨ ᱛᱮᱠᱚ ᱵᱚᱸᱜᱟ ᱵᱩᱨᱩ ᱠᱚᱦᱚᱸ ᱠᱚ ᱟᱵᱚ ᱥᱟᱶ ᱠᱚ ᱫᱩᱲᱩᱵ ᱛᱤᱜᱩᱱ ᱛᱟᱦᱮᱱᱟ ᱟᱨ ᱵᱟᱝᱠᱚ ᱧᱮᱯᱮᱞ ᱠᱚ ᱦᱤᱡᱩᱜ ᱛᱟᱦᱮᱱᱟ ᱟᱫᱚ ᱱᱟᱜ ᱠᱷᱟᱱ ᱱᱟᱦᱟᱜ ᱫᱚ ᱮᱲᱮ ᱮᱲᱮ ᱵᱚᱸᱜᱟ ᱦᱚᱸᱠᱚ ᱦᱮᱡ ᱜᱚᱫᱚᱜ ᱠᱟᱱ ᱜᱮᱭᱟ ᱢᱟᱪᱷᱠᱷᱟᱱᱮ ᱢᱟᱪᱷ ᱠᱷᱟᱱᱮ ᱦᱸ ᱠᱤᱪᱷᱩ ᱫᱚ ᱥᱟᱹᱨᱤ ᱠᱤᱪᱷᱩ ᱫᱚ ᱮᱲᱮ ᱦᱮᱸ
ᱟᱫᱚᱳ ᱱᱮᱛᱟᱨ ᱟᱞᱮ ᱱᱚᱛᱮ ᱦᱚᱸ ᱱᱚᱣᱟ ᱢᱤᱫᱴᱮᱡ ᱥᱚᱢᱚᱥᱥᱟ ᱧᱮᱞᱚᱜ ᱠᱟᱱᱟ ᱡᱟᱦᱟᱸ ᱡᱮ ᱥᱤᱠᱠᱷᱤᱛᱚ ᱦᱚᱲ ᱠᱚ ᱢᱮᱱᱟᱜ ᱠᱚᱣᱟ ᱟᱨ ᱯᱟᱹᱦᱤᱞ ᱦᱟᱯᱲᱟᱢ ᱠᱚ ᱢᱮᱱᱟᱜ ᱠᱚᱣᱟ ᱩᱱᱠᱩᱣᱟᱜ ᱠᱤᱪᱷᱩ ᱡᱤᱱᱤᱥ ᱢᱤᱞ ᱦᱟᱸᱜ ᱵᱟᱹᱱᱩᱜᱼᱟ ᱠᱟᱨᱚᱱ ᱫᱚ ᱦᱩᱭᱩᱜ ᱠᱟᱱᱟ ᱱᱚᱝᱠᱟ ᱯᱟᱹᱦᱤᱞ ᱦᱟᱯᱲᱟᱢ ᱫᱚ ᱟᱵᱚᱣᱟᱜ ᱡᱟᱦᱟᱸ ᱥᱚᱢᱟᱡᱽ ᱡᱚᱠᱚᱢ ᱥᱤᱥᱴᱮᱢ ᱠᱚ ᱚᱱᱟ ᱠᱚᱫᱚ ᱱᱟᱯᱟᱭ ᱠᱟᱛᱷᱟ ᱜᱮ ᱠᱟᱱᱟ ᱟᱨ ᱥᱤᱠᱠᱷᱤᱛᱚ ᱦᱚᱲ ᱠᱚ ᱪᱤᱱᱛᱟᱹᱭᱮᱫᱼᱟ ᱡᱮ ᱵᱟᱝ ᱞᱟᱦᱟ ᱥᱮᱫ ᱵᱚᱱ ᱪᱟᱞᱟᱜᱼᱟ ᱟᱫᱚ ᱥᱤᱠᱷᱤᱛᱚ ᱦᱚᱲ ᱫᱚ ᱡᱟᱦᱟᱸ ᱟᱵᱚᱣᱟᱜ ᱱᱮᱛᱟᱨᱟᱜ ᱯᱚᱨᱤᱵᱮᱥ ᱱᱤᱛᱚᱜ ᱨᱮᱱᱟᱜ ᱥᱮ ᱥᱤᱪᱩᱭᱮᱥᱚᱱ ᱩᱱᱩᱥᱟᱨᱮ ᱠᱚ ᱩᱱᱠᱩ ᱠᱚ ᱪᱤᱱᱛᱟᱹ ᱵᱷᱟᱵᱱᱟ ᱛᱮᱠᱚ ᱞᱟᱹᱭᱫᱟ ᱡᱮᱢᱚᱱ ᱦᱟᱸᱜ ᱦᱚᱭᱛᱚ ᱥᱤᱠᱠᱷᱤᱛ ᱦᱚᱲ ᱫᱚ ᱯᱚᱭᱥᱟ ᱤᱱᱠᱚᱢ ᱨᱮ ᱡᱟᱹᱥᱛᱤ ᱯᱚᱨᱫᱷᱟᱱᱚᱜ
ᱟᱨ ᱯᱟᱹᱦᱤᱞ ᱨᱮᱱ ᱦᱚᱲ ᱫᱚ ᱵᱮᱵᱚᱦᱟᱨ ᱥᱮ ᱟᱹᱛᱩ ᱫᱤᱥᱚᱢ ᱨᱮ ᱛᱟᱦᱮᱱ ᱚᱱᱟ ᱠᱚᱜᱮ ᱯᱨᱟᱫᱷᱟᱱᱱᱚ ᱯᱩᱭᱥᱟ ᱠᱷᱚᱱ ᱡᱟᱹᱥᱛᱤ ᱫᱚ ᱛᱟᱦᱚᱞᱮ ᱚᱠᱟᱴᱟᱜ ᱫᱚ ᱯᱨᱟᱫᱷᱟᱱᱱᱚ ᱮᱢ ᱜᱟᱱᱚᱜᱼᱟ?
ᱜᱝᱠᱮ ᱛᱤᱱᱟᱹᱜ ᱴᱟᱜ ᱵᱤᱱ ᱵᱟᱲᱟᱭᱟ ᱪᱮ ᱵᱟᱝ ᱦᱟᱜ ᱵᱟᱹᱞᱤᱧ ᱵᱟᱲᱟᱭᱟ ᱟᱹᱞᱤᱧ ᱡᱟ ᱚᱱᱰᱮ ᱠᱷᱚᱵᱚᱨ ᱠᱚ ᱢᱮᱱᱟᱜ ᱟᱠᱟᱫ ᱟᱨ ᱵᱟᱝ ᱟᱸᱡᱚᱢ ᱧᱟᱢ ᱵᱟᱲᱟᱭ ᱦᱩᱭᱩᱜ ᱜᱮᱭᱟ ᱟᱸᱡᱚᱢ ᱵᱟᱲᱟᱭ ᱦᱩᱭᱩᱜ ᱜᱮᱭᱟ ᱱᱟᱦᱟᱜ ᱡᱟᱦᱟᱸ ᱚᱱᱟ ᱴᱟᱠᱟ ᱠᱟᱹᱣᱰᱤ ᱯᱤᱪᱷᱚᱱ ᱨᱮ ᱫᱟᱹᱲ ᱵᱟᱲᱟ ᱟᱨ ᱵᱟᱝ ᱴᱟᱠᱟ ᱠᱟᱹᱣᱰᱤ ᱤᱱᱠᱟᱢ ᱚᱱᱟ ᱪᱚᱠ ᱠᱚᱨᱮ ᱟᱭᱢᱟ ᱞᱮᱠᱟᱱ ᱦᱚᱲ ᱵᱟ ᱟᱭᱢᱟ ᱞᱮᱠᱟᱱ ᱜᱤᱫᱟᱹᱨ ᱠᱚᱜᱮ ᱮᱸᱜᱟᱛ ᱟᱯᱟᱛ ᱟᱨ ᱵᱟᱝ ᱦᱚᱱ ᱦᱚᱯᱚᱱ ᱠᱚᱦᱚᱸ ᱵᱚᱱ ᱪᱟᱯᱟᱫ ᱜᱤᱰᱤᱭᱮᱫ ᱠᱚᱣᱟ ᱟᱨ ᱵᱟᱝ ᱜᱚᱡ ᱛᱮᱦᱚᱸ ᱵᱚᱱ ᱵᱚᱲᱦᱮᱫ ᱠᱟᱱ ᱜᱮᱭᱟ ᱾
ᱦᱮᱸ ᱮᱠᱫᱚᱢ ᱜᱮ ᱦᱩᱭᱩᱜ ᱠᱟᱱ ᱜᱮᱭᱟ ᱜᱚᱝᱠᱮ ᱱᱚᱣᱟ ᱫᱚ ᱦᱟᱸᱜ ᱟᱹᱰᱤ ᱫᱩᱠ ᱨᱮᱱᱟᱜ ᱠᱟᱛᱷᱟ ᱠᱟᱱ ᱜᱮᱭᱟ ᱠᱤᱱᱛᱩ ᱥᱟᱹᱨᱤᱜᱮ ᱼᱼ ᱥᱟᱹᱨᱤ ᱜᱮ ᱥᱟᱹᱨᱤ ᱜᱮ ᱾
ᱦᱮᱸ ᱛᱚ ᱤᱧ ᱫᱩᱧ ᱢᱚᱱᱮᱭᱟ ᱛᱟᱦᱚᱞᱮ ᱴᱟᱠᱟ ᱠᱟᱹᱣᱰᱤ ᱤᱱᱠᱟᱢᱼᱼ ᱫᱤᱥᱟᱹ ᱠᱟᱛᱮ ᱜᱮ ᱡᱩᱫᱤ ᱟᱢ ᱮᱸᱜᱟᱛ ᱟᱯᱟᱛ ᱵᱚᱠᱚ ᱵᱚᱭᱦᱟ ᱥᱟᱱᱟᱢ ᱮᱢ ᱼᱼ ᱟᱫᱮᱜ ᱠᱚᱣᱟ ᱟᱨᱵᱟᱝ ᱮᱢ ᱦᱤᱲᱤᱧᱮᱫ ᱠᱚᱣᱟ᱾ ᱛᱟᱦᱚᱞᱮ ᱠᱷᱟᱱ ᱫᱚ ᱤᱧ ᱫᱚ ᱚᱱᱠᱟᱱ ᱴᱟᱠᱟ ᱫᱚᱼᱼ ᱚᱱᱠᱟᱱ ᱴᱟᱠᱟ ᱤᱱᱠᱟᱢ ᱥᱮ ᱚᱱᱠᱟᱱ ᱴᱟᱠᱟ ᱟᱨᱡᱟᱣ ᱰᱟᱦᱟᱨ ᱫᱚ ᱤᱧᱫᱩᱧᱼᱼ ᱢᱤᱛᱟᱜᱼᱟ ᱟᱨ ᱵᱟᱝ ᱚᱱᱟ ᱥᱮᱪᱮᱫ ᱫᱚ ᱤᱧᱫᱩᱧ ᱵᱟᱹᱧ ᱢᱟᱱᱟᱣ ᱵᱟᱛᱟᱣᱟ ᱾ ᱟᱨ ᱼᱼ
ᱚᱱᱟ ᱱᱚᱣᱟ ᱫᱚ ᱱᱟᱯᱟᱭ ᱠᱟᱛᱷᱟ ᱜᱮ ᱠᱟᱱᱟ ᱱᱚᱝᱠᱟᱱ ᱡᱤᱱᱤᱥ ᱫᱚ ᱵᱟᱝ ᱼᱼ ᱟᱨ ᱦᱤᱨᱠᱷᱟᱹᱟᱱ ᱡᱤᱱᱤᱥ ᱠᱟᱱ ᱜᱮᱭᱟ ᱱᱚᱣᱟ ᱠᱚᱫᱚ ᱡᱤᱱᱤᱥ ᱫᱚ ᱦᱟᱸᱜ᱾ ᱠᱟᱨᱚᱱ ᱫᱚ ᱦᱩᱭᱩᱜ ᱠᱟᱱᱟ ᱟᱢ ᱼᱼ ᱟᱨ ᱴᱟᱠᱟ ᱠᱟᱹᱣᱲᱤ ᱠᱷᱟᱹᱛᱤᱨ ᱡᱩᱫᱤ ᱟᱯᱱᱟᱨ ᱨᱮᱱ ᱢᱟᱭᱟᱢ ᱮᱢ ᱵᱟᱫᱽ ᱜᱤᱰᱤ ᱠᱮᱫᱮᱭᱟ ᱾ ᱛᱟᱦᱚᱞᱮ ᱫᱚ ᱟᱢ ᱫᱚ ᱢᱟᱹᱱᱢᱤ ᱞᱮᱠᱟ ᱛᱮᱦᱚᱸ ᱵᱟᱢ ᱦᱤᱥᱟᱹᱵᱚᱜᱼᱟ ᱦᱟᱸᱜ ᱾
ᱚ ᱞᱟᱯᱷᱟᱝ ᱥᱮᱪᱮᱫ ᱧᱟᱢ ᱠᱟᱛᱮ ᱦᱚᱸ ᱡᱩᱫᱤ ᱟᱢ ᱚᱱ ᱼᱼ ᱼᱠᱟᱢ ᱠᱟᱹᱢᱤᱭᱟ ᱾ ᱛᱟᱦᱚᱞᱮ ᱠᱷᱟᱱ ᱞᱟᱯᱷᱟᱝ ᱥᱮᱪᱮᱫ ᱦᱟᱛᱟᱣ ᱠᱟᱛᱮᱜ ᱜᱮ ᱵᱟᱝ ᱟᱢ ᱪᱮᱫ ᱦᱩᱭᱞᱮᱱ ᱛᱟᱢᱟ?
ᱪᱮᱫ ᱦᱩᱭ ᱞᱮᱱᱟ? ᱦᱮᱸ ᱮᱠᱫᱚᱢ ᱜᱮ ᱟᱫᱚ ᱦᱟᱸᱜ ᱱᱤᱛᱚᱱ ᱨᱮ ᱡᱟᱦᱟᱸᱼᱼ ᱪᱤᱠᱤ ᱛᱮ ᱦᱚᱲ ᱠᱚ ᱠᱤᱪᱷᱩ ᱠᱤᱪᱷᱩ ᱦᱚᱸ ᱯᱟᱨᱜᱟᱱᱟ ᱠᱚ ᱯᱟᱨᱜᱟᱱᱟ ᱵᱟᱲᱟ ᱟᱠᱟᱱ ᱜᱮᱭᱟ ᱾ ᱟᱫᱚᱼᱼ
ᱦᱮᱸ᱾
ᱩᱱᱠᱩᱣᱟᱜ ᱪᱤᱱᱛᱟᱹ ᱵᱷᱟᱵᱱᱟ ᱱᱚᱝᱠᱟ ᱦᱟᱸᱜ ᱮᱸᱻ ᱡᱟᱦᱟᱸᱭ ᱯᱟᱹᱦᱤᱞᱟᱹᱜ ᱨᱮᱱᱟᱜ ᱥᱟᱶᱛᱟ ᱟᱹᱨᱤ ᱠᱚ ᱛᱟᱦᱮᱸ ᱠᱟᱱᱟ᱾ ᱚᱝᱠᱟ ᱦᱤᱥᱟᱹᱵᱼᱼ ᱼᱛᱮ ᱱᱤᱭᱚᱢ ᱠᱚ ᱪᱟᱹᱞᱩ ᱞᱮᱱᱟ ᱚᱱᱠᱟ ᱫᱚ ᱴᱷᱤᱠ ᱜᱮ ᱛᱟᱦᱮᱸ ᱠᱟᱱᱟ ᱾ ᱟᱫᱚ ᱱᱩᱝᱠᱩᱣᱟᱜ ᱪᱤᱱᱛᱟᱹ ᱵᱷᱟᱵᱽᱱᱟ ᱱᱚᱝᱠᱟᱣ ᱠᱟᱱᱟ ᱾ ᱴᱟᱠᱟ ᱠᱟᱹᱣᱰᱤ ᱢᱟ ᱢᱮᱱᱟᱜ ᱜᱮᱭᱟ ᱦᱟᱸᱜ ᱚᱱᱟ ᱤᱫᱤ ᱠᱟᱛᱮ ᱜᱮ ᱮᱴᱟᱜ ᱧᱚᱜ ᱟᱠᱟᱱᱟ ᱠᱚ ᱟᱨ ᱚᱱᱟ ᱥᱟᱶᱛᱮ ᱱᱩᱠᱩᱼᱼ ᱠᱚ ᱪᱤᱱᱛᱟᱹ ᱵᱟᱲᱟᱭᱟᱮᱫᱼᱟ ᱱᱚᱝᱠᱟ, ᱡᱮ ᱟᱠᱚ ᱠᱚ ᱪᱮᱫ ᱞᱮᱠᱟ ᱠᱚ ᱪᱤᱱᱛᱟᱹ ᱵᱟᱲᱟᱭᱟ? ᱢᱟᱱᱮ ᱮᱰᱵᱷᱟᱭᱤᱥ ᱠᱚ ᱮᱢᱟ, ᱚᱱᱠᱟᱱ ᱡᱤᱱᱤᱥ ᱴᱟᱜᱼᱼ ᱦᱮᱱᱟᱜ ᱟᱠᱚ ᱚᱱᱟ ᱡᱮᱢᱚᱱ ᱯᱟᱨᱜᱟᱱᱟ ᱠᱚᱨᱮ ᱠᱚ ᱼᱼ ᱟᱠᱚ ᱜᱮᱠᱚ ᱪᱟᱪᱞᱟᱣ ᱞᱟᱹᱜᱤᱫ ᱠᱚ ᱪᱤᱱᱛᱟᱹ ᱵᱟᱲᱟᱭᱮᱜᱼᱟ ᱾ ᱱᱚᱣᱟ ᱡᱤᱱᱤᱥᱴᱟ ᱴᱷᱠᱟ ᱟᱥᱮ ᱵᱟᱝᱟ? ᱡᱮᱼᱼ ᱪᱤᱠᱤᱛᱮ ᱦᱚᱲ ᱚᱱᱟ ᱯᱟᱨᱜᱟᱱᱟ ᱡᱤᱱᱤᱥᱴᱟᱜ ᱵᱩᱫᱷᱤ ᱮᱢ ᱵᱟ ᱼᱼ ᱟᱠᱚᱜᱮ ᱪᱟᱪᱟᱞᱟᱣ, ᱵᱩᱫᱷᱤ ᱮᱢ ᱫᱚ ᱴᱷᱤᱠ ᱜᱮᱭᱟ ᱾ ᱠᱤᱱᱛᱩ ᱟᱠᱚᱜᱮ ᱪᱟᱪᱟᱞᱟᱣ ᱱᱚᱣᱟ ᱡᱤᱱᱤᱥ ᱴᱟᱜ ᱴᱷᱤᱠ ᱟᱥᱮ ᱵᱟᱝ?
ᱜᱚᱝᱠᱮ ᱪᱟᱪᱟᱞᱟᱣ ᱫᱚᱻ ᱤᱧ ᱫᱩᱧ ᱢᱚᱱᱮᱭᱟ, ᱪᱟᱪᱟᱞᱟᱣ ᱚᱠᱚᱭ ᱟᱛᱮ ᱪᱟᱞᱟᱣᱟᱭ? ᱪᱮᱫ ᱮ ᱪᱟᱞᱟᱣᱟᱭ? ᱱᱚᱣᱟ ᱯᱳᱭᱞᱳ ᱩᱭᱦᱟᱹᱨ ᱛᱮᱱᱟᱜ ᱠᱟᱛᱷᱟ ᱾ ᱟᱡ ᱡᱩᱫᱤ ᱫᱤᱥᱩᱣᱟᱹ ᱵᱟᱝ ᱮ ᱧᱟᱢ ᱠᱚᱣᱟ ᱫᱤᱥᱩᱣᱟᱹ ᱡᱩᱫᱤ ᱵᱟᱝ ᱮ ᱧᱟᱢ ᱼᱼ ᱠᱚᱣᱟ ᱾ ᱩᱱᱤ ᱚᱠᱚᱭ ᱫᱚᱭ ᱟᱹᱭᱩᱨ ᱠᱚᱣᱟ? ᱚᱠᱚᱭ ᱫᱚᱭ ᱟᱸᱡᱚᱢ ᱟᱠᱚᱣᱟ?
ᱦᱮᱸ ᱦᱮᱸ ᱟᱫᱚ ᱦᱟᱸᱜ ᱱᱩᱠᱩᱣᱟᱜ ᱪᱤᱱᱛᱟᱹ ᱵᱷᱟᱵᱱᱟ ᱫᱚ ᱱᱚᱝᱠᱟ ᱼᱼ ᱮᱸ ᱟᱛᱩ ᱨᱮ ᱡᱟᱦᱟᱸ ᱯᱤᱲ ᱠᱚ ᱮ ᱯᱤᱲ ᱢᱟᱹᱡᱷᱤ ᱠᱚ ᱢᱮᱱᱟᱜ ᱠᱚᱫᱚ ᱦᱟᱸᱜ, ᱯᱤᱲ ᱠᱚ ᱢᱮᱱᱟᱜ ᱠᱚᱫᱚ ᱦᱟᱸᱜᱼᱼ ᱡᱮᱞᱟ ᱠᱚ ᱢᱮᱱᱟᱜ ᱠᱚᱫᱟ ᱩᱱᱠᱩ ᱫᱚ ᱠᱚ ᱱᱚᱝᱠᱟᱭ ᱟᱠᱚᱼᱼ ᱩᱸᱻ ᱩᱱᱠᱩᱣᱟᱜ ᱮᱰᱵᱷᱟᱭᱤᱥ ᱥᱟᱶ ᱥᱟᱶᱛᱮ ᱮᱸᱜ ᱩᱱᱠᱩᱜᱮ ᱡᱟᱦᱟᱸ ᱠᱚ ᱼᱼ ᱮᱰᱵᱷᱟᱭᱤᱥᱟ ᱢᱟᱡᱷᱤ ᱠᱚᱼᱼ ᱯᱤᱲ ᱠᱚ ᱡᱷᱚᱛᱚ ᱱᱚᱝᱠᱟ ᱜᱮᱠᱚ ᱠᱟᱹᱢᱤᱭᱟ ᱾ ᱱᱚᱣᱟ ᱡᱤᱱᱤᱥ ᱴᱟᱜ ᱴᱷᱤᱠ ᱟᱥᱮ ᱵᱟᱝ?
ᱚᱝᱠᱟ ᱵᱳᱜᱮ ᱟᱨ ᱵᱟᱹᱲᱤᱡ ᱫᱚ ᱡᱟᱹᱱᱤᱡ ᱠᱷᱟᱱ ᱢᱟᱹᱱᱢᱤ ᱪᱤᱱᱦᱟᱹᱣ ᱫᱚᱵᱚᱱ ᱵᱟᱲᱟᱭ ᱜᱮᱭᱟ᱾ ᱟᱨ ᱵᱟᱝ ᱵᱚᱱ ᱪᱤᱱᱦᱟᱹᱣ ᱫᱟᱲᱮᱭᱟᱜ ᱠᱟᱱᱟ᱾
ᱦᱩᱸ ᱦᱩᱸ ᱾
ᱪᱟᱪᱟᱞᱟᱣᱤᱡ ᱫᱚ ᱡᱟᱦᱟᱸᱭ ᱜᱮ ᱛᱟᱦᱮᱭᱮᱱ ᱵᱩᱜᱤ ᱵᱟᱹᱲᱤᱡ ᱡᱚᱠᱷᱚᱱᱮᱢ ᱧᱮᱞ ᱼᱼ ᱛᱤᱭᱳᱜᱮᱜᱼᱟ᱾ ᱤᱧᱫᱩᱧ ᱫᱤᱥᱤᱣᱟᱹ ᱠᱚᱦᱚᱸ ᱩᱱᱫᱚ ᱵᱩᱡᱷᱟᱹᱣ ᱫᱚᱨᱠᱟᱨ ᱡᱮ ᱼᱼ ᱚᱠᱟᱴᱟᱜ ᱟᱨ ᱵᱩᱜᱤ ᱚᱠᱟᱴᱟᱜ ᱵᱟᱹᱲᱤᱡ ᱚᱱᱟ ᱡᱚᱠᱷᱚᱱᱮᱢ ᱪᱤᱱᱦᱟᱹᱣᱮᱜᱼᱟ ᱟᱢ ᱵᱩᱜᱤᱭᱟᱜ ᱫᱚ ᱼᱼ ᱫᱚ ᱥᱟᱨᱦᱟᱣ ᱢᱮ ᱟᱨ ᱵᱟᱹᱲᱤᱡᱟᱜ ᱫᱚ ᱟᱞᱚᱢ ᱥᱟᱨᱦᱟᱣᱟ ᱾ ᱛᱚ ᱚᱱᱟ ᱡᱟᱭᱜᱟ ᱨᱮ ᱟᱢ ᱵᱟᱹᱲᱤᱡᱟᱜ ᱥᱟᱨᱦᱟᱣ ᱠᱟᱛᱮ ᱡᱩᱫᱤᱢ ᱪᱟᱞᱟᱜᱼᱟ ᱛᱟᱦᱚᱞᱮ ᱠᱷᱟᱱ ᱫᱚ ᱱᱤᱦᱟᱹᱛ ᱼᱼ ᱟᱨᱦᱚᱸ ᱞᱟᱯᱷᱟᱝ ᱥᱮᱫ ᱵᱟᱝ ᱪᱟᱞᱟᱣ ᱠᱟᱛᱮᱫ ᱱᱤᱦᱟᱹᱛ ᱟᱨᱦᱚᱸ ᱞᱟᱛᱟᱨ ᱥᱮᱫ ᱜᱮᱵᱚᱱ ᱟᱬᱜᱚᱱᱟ ᱱᱚᱝᱠᱟ ᱠᱟᱛᱮ ᱫᱚ ᱾
ᱟᱫᱚ ᱦᱟᱸᱜ ᱫᱤᱥᱟᱹ ᱠᱚᱦᱚᱸ ᱠᱚ ᱱᱚᱝᱠᱟ ᱠᱟᱛᱮᱜ ᱜᱮ ᱛᱷᱤᱨ ᱦᱚᱸᱠᱚ ᱛᱷᱤᱨ ᱟᱠᱟᱱ ᱜᱮᱭᱟ ᱟᱨ ᱥᱟᱶᱛᱮ ᱢᱤᱫᱴᱤᱡ ᱵᱚᱛᱚᱨ ᱦᱚᱸᱠᱚ ᱵᱚᱛᱚᱨᱚᱜ ᱠᱟᱱ ᱜᱮᱭᱟ ᱱᱩᱠᱩ ᱥᱤᱠᱠᱷᱤᱛᱚ ᱦᱚᱲ ᱟᱨ ᱥᱟᱶᱛᱮ ᱟᱸ ᱡᱟᱸᱦᱟᱭ ᱡᱟᱦᱟᱸᱭ ᱡᱮ ᱪᱟᱪᱞᱟᱭᱤᱡ ᱠᱚ ᱢᱮᱱᱟᱜ ᱠᱚᱫᱚ᱾ ᱩᱱᱠᱩ ᱨᱮᱱ ᱠᱤᱪᱷᱩ ᱦᱚᱲ ᱠᱚ ᱱᱩᱠᱩ ᱥᱤᱠᱷᱤ ᱛᱚ ᱦᱚᱲ ᱥᱮᱫ ᱜᱮ ᱢᱮᱱᱟᱜ ᱠᱚᱣᱟ ᱡᱟᱦᱟᱸ ᱠᱟᱨᱚᱱ ᱛᱮ ᱡᱟᱦᱱᱟᱜ ᱵᱟᱹᱲᱤᱡ ᱠᱟᱹᱢᱤ ᱦᱚᱸᱠᱚ ᱦᱩᱭᱩᱜ ᱠᱟᱱ ᱜᱮ ᱦᱩᱭᱩᱜ ᱠᱟᱱ ᱜᱮ ᱪᱚᱝ ᱵᱟ ᱚᱱᱟ ᱠᱟᱛᱷᱟ ᱠᱚᱫᱚ ᱦᱟᱸᱜ ᱥᱟᱢᱟᱝ ᱫᱟᱯᱨᱟᱢ ᱫᱚ ᱵᱟᱝ ᱦᱤᱡᱩᱜ ᱠᱟᱱ ᱜᱮᱭᱟ
ᱦᱩᱸ
ᱱᱚᱣᱟ ᱡᱤᱱᱤᱥ ᱫᱚ ᱧᱮᱞ ᱧᱟᱢᱚᱜ ᱠᱟᱱ ᱜᱮᱭᱟ ᱦᱟᱸᱜ
ᱵᱩᱜᱤ ᱵᱟᱹᱲᱤᱡ ᱵᱟᱲᱟᱭ ᱛᱩᱞᱩᱡ ᱦᱚᱸ ᱡᱩᱫᱤ ᱢᱟᱹᱱᱢᱤ ᱢᱤᱫᱴᱟᱝ ᱵᱟᱹᱲᱤᱡ ᱮ ᱠᱟᱹᱢᱤᱭᱟ ᱛᱟᱦᱚᱞᱮ ᱠᱷᱟᱱ ᱟᱫᱚ ᱩᱱᱤ ᱫᱚ ᱢᱟᱹᱱᱢᱤ ᱛᱮᱜᱮ ᱛᱚ ᱵᱟᱭ ᱯᱟᱲᱟᱜ ᱠᱟᱱᱟ
ᱟᱫᱚ ᱦᱟᱸᱜ ᱜᱚᱝᱠᱮ ᱤᱧ ᱡᱩᱫᱤ ᱥᱟᱶᱛᱟ ᱥᱩᱥᱟᱹᱨᱤᱭᱟᱹ ᱦᱤᱥᱟᱹᱵ ᱛᱤᱧ ᱞᱟᱹᱭᱟ ᱛᱟᱦᱚᱞᱮ ᱤᱧ ᱪᱤᱠᱟᱹ ᱞᱮᱧᱠᱷᱟᱱ ᱱᱚᱝᱠᱟ ᱦᱚᱲ ᱫᱤᱥᱩᱣᱟᱹ ᱠᱚᱧ ᱵᱩᱡᱷᱟᱹᱣ ᱫᱟᱲᱮᱭᱟ ᱠᱚᱣᱟ ᱡᱮ ᱵᱟᱝᱟ ᱱᱩᱠᱩ ᱥᱤᱠᱠᱷᱤ ᱛᱚ ᱦᱚᱲ ᱫᱚ ᱴᱷᱤᱠ ᱜᱮ ᱴᱷᱤᱠ ᱠᱟᱱᱟ ᱠᱤᱪᱷᱩ ᱠᱤᱱᱛᱩ ᱠᱤᱪᱷᱩ ᱥᱤᱠᱷᱤᱛᱚ ᱦᱚᱲ ᱱᱚᱣᱟ ᱫᱚ ᱵᱟᱹᱲᱤᱡ ᱠᱚ ᱠᱟᱹᱢᱤ ᱭᱮᱫᱟ
ᱩᱱᱠᱩ ᱫᱚ ᱡᱟᱦᱟᱸᱭ ᱵᱟᱹᱲᱤᱡ ᱠᱚ ᱠᱟᱹᱢᱤᱭᱟ ᱮᱵᱚᱝ ᱩᱱᱠᱩ ᱵᱟᱹᱲᱤᱡᱟᱜ ᱮᱢ ᱞᱟᱹᱭ ᱥᱚᱡᱷᱮ ᱠᱟᱛᱮ ᱦᱚᱸ ᱡᱚᱠᱷᱚᱱ ᱵᱟᱭ ᱟᱸᱡᱚᱢᱮᱜᱼᱟ ᱥᱮ ᱜᱚᱝᱠᱮ ᱩᱱᱤ ᱫᱚ ᱢᱚᱱᱮ ᱢᱮ ᱠᱟᱬᱟ ᱟᱠᱟᱱ ᱞᱮᱠᱟ ᱜᱮ ᱩᱱᱤᱭᱟᱜ ᱡᱟᱦᱟᱸ ᱪᱤᱱᱛᱟᱹ ᱥᱮ ᱩᱱᱤ ᱡᱟᱦᱟᱸᱭ ᱪᱤᱱᱛᱟᱹ ᱠᱟᱣᱱᱟ ᱡᱮ ᱤᱧ ᱱᱚᱣᱟᱧ ᱠᱚᱨᱟᱣᱟ ᱚᱱᱟ ᱠᱚᱨᱟᱣ ᱠᱟᱛᱮ ᱜᱮᱭ ᱟᱲᱟᱜᱟ ᱩᱱᱤ ᱫᱚ ᱮᱠᱟᱞ ᱵᱩᱞ ᱦᱚᱲ ᱞᱮᱠᱟ ᱜᱮᱢ ᱞᱟᱹᱭ ᱫᱟᱲᱮᱭᱟ ᱾ ᱵᱤᱱᱟᱹ ᱦᱟᱺᱰᱤ ᱯᱟᱹᱣᱨᱟᱹ ᱧᱩ ᱛᱮ ᱵᱩᱞ ᱠᱟᱱ ᱞᱮᱠᱟ ᱜᱮᱢ ᱞᱟᱹᱭ ᱫᱟᱲᱮᱭᱟ
ᱟᱪᱪᱷᱟ ᱪᱷᱟ ᱪᱷᱟ ᱦᱮᱸ ᱱᱚᱣᱟ ᱫᱚ ᱮᱠᱫᱚᱢ ᱜᱮ ᱞᱟᱹᱭ ᱜᱟᱱᱚᱜᱼᱟ ᱠᱟᱨᱚᱱ ᱡᱩᱫᱤ ᱜᱮᱭᱟᱱ ᱛᱟᱦᱮᱱ ᱛᱩᱞᱩᱡ ᱚᱜᱽᱜᱭᱟᱱᱤ ᱞᱮᱠᱟᱢ ᱠᱟᱹᱢᱤᱭᱟ ᱛᱟᱦᱚᱞᱮ ᱫᱚ ᱦᱟᱸᱜ
ᱦᱩᱸ
ᱠᱟᱬᱟ ᱜᱮᱢ ᱞᱟᱹᱭᱚᱜᱼᱟ ᱦᱟᱸᱜ ᱟᱫᱚ ᱦᱟᱸᱜ ᱤᱧᱫᱚ ᱟᱫᱚ ᱤᱧ ᱫᱚ ᱦᱟᱸᱜ ᱛᱚ ᱥᱩᱥᱟᱹᱨᱤᱭᱟᱹ ᱜᱮ ᱟᱹᱰᱤ ᱫᱤᱱ ᱠᱷᱚᱱᱤᱧ ᱛᱟᱦᱮᱸ ᱠᱟᱱᱟ ᱟᱫᱚ ᱠᱤᱪᱷᱩ ᱧᱩᱛᱩᱢ ᱦᱚᱸ ᱛᱟᱦᱮᱸ ᱠᱟᱱᱟ ᱠᱤᱪᱷᱩ ᱧᱩᱛᱩᱢ ᱠᱷᱟᱹᱛᱤᱨ ᱦᱚᱲ ᱠᱚ ᱨᱟᱠᱟᱵ ᱠᱮᱫ ᱠᱚᱣᱟ ᱟᱵᱟᱨ ᱩᱱᱠᱩ ᱦᱚᱲ ᱜᱮ ᱩᱱᱠᱩ ᱡᱚᱛᱚ ᱦᱚᱲ ᱜᱮ ᱤᱧ ᱱᱤᱛᱚᱜ ᱠᱚ ᱢᱤᱛᱟᱹᱧ ᱠᱟᱱᱟ ᱡᱮ ᱟᱢᱜᱮ ᱱᱚᱣᱟ ᱥᱤᱥᱴᱮᱢ ᱮᱢ ᱠᱷᱟᱨᱟᱯ ᱮᱫᱟ ᱦᱟᱸᱜ ᱾ ᱟᱨ ᱡᱟᱦᱟᱸᱭ ᱫᱤᱥᱣᱟᱹ ᱠᱚ ᱩᱱᱠᱩ ᱦᱮᱡ ᱠᱟᱛᱮᱫ ᱤᱧ ᱠᱚ ᱞᱟᱹᱭᱟᱹᱧ ᱠᱟᱱᱟ ᱡᱮ ᱟᱢ ᱫᱚ ᱛᱟᱦᱮᱸ ᱞᱮᱠᱷᱟᱱ ᱵᱷᱟᱹᱜᱤ ᱠᱚᱜᱼᱟ ᱩᱱᱠᱩ ᱫᱚ ᱡᱤᱱᱤᱥ ᱠᱚ ᱠᱷᱟᱨᱟᱯᱮᱜᱼᱟ ᱮᱵᱟᱨ ᱤᱧ ᱦᱚᱸ ᱵᱟᱹᱧ ᱪᱟᱞᱟᱣ ᱫᱟᱲᱮᱭᱟᱜ ᱠᱟᱱᱟ ᱠᱟᱨᱚᱱ ᱚᱸᱰᱮ ᱤᱧᱟᱜ ᱠᱷᱚᱢᱚᱛᱟ ᱫᱚ ᱵᱟᱹᱱᱩᱜᱼᱟ ᱚᱸᱰᱮ ᱫᱚ ᱯᱤᱲ ᱢᱮᱱᱟᱭᱟ ᱡᱮᱞᱟ ᱢᱮᱱᱟᱭᱟ ᱢᱮᱱᱟᱜ ᱠᱚᱣᱟ ᱦᱟᱸᱜ
ᱠᱚ ᱢᱮᱱᱟᱜ ᱠᱚᱣᱟ ᱩᱱᱠᱩᱣᱟᱜ ᱠᱟᱹᱢᱤ ᱠᱟᱱᱟ ᱦᱟᱸᱜ ᱚᱱᱟᱜᱮ ᱪᱮᱫ ᱪᱤᱠᱟᱹ ᱜᱟᱱᱚᱜᱼᱟ ᱚᱱᱟᱜᱮ ᱢᱤᱫᱴᱮᱱ ᱪᱤᱱᱛᱟᱹ ᱨᱮᱱᱟᱜ ᱠᱟᱛᱷᱟ ᱫᱚ ᱾
ᱦᱩᱸ ᱟᱪᱪᱷᱟ ᱜᱚᱝᱠᱮ ᱚᱱᱟ ᱫᱚ ᱧᱮᱞᱚᱜᱼᱟ ᱚᱠᱛᱚ ᱠᱚᱦᱚᱸ ᱦᱩᱭᱮᱱ ᱛᱟᱞᱟᱝᱟ
ᱦᱳᱭ ᱚᱱᱟ ᱜᱮ ᱦᱟᱸᱜ ᱤᱧ ᱧᱮᱞ ᱠᱮᱫᱟ ᱱᱤᱛᱚᱜ
ᱦᱩᱸ
ᱟᱪᱪᱷᱟ ᱦᱳ ᱯᱚᱨᱮᱛᱮ ᱨᱚᱯᱚᱲ ᱵᱟᱲᱟᱜ ᱦᱩᱭᱩᱜᱼᱟ ᱦᱟᱸᱜ ᱟᱨᱚ
ᱦᱮᱸ ᱚᱠᱛᱚ ᱠᱚ ᱠᱩᱲᱟᱹᱣ ᱵᱟᱲᱟ ᱞᱮᱱᱠᱷᱟᱱ ᱨᱚᱯᱚᱲ ᱵᱟᱲᱟᱜ ᱦᱩᱭᱩᱜ ᱜᱮᱭᱟ ᱱᱤᱦᱟᱹᱛ
ᱦᱮᱸ ᱦᱮᱸᱮᱸ